ᱡᱚᱦᱟᱨ ᱜᱮ
ᱨᱚᱲ ᱵᱮᱱ ᱟᱸᱡᱚᱢ ᱮᱫᱟᱞᱤᱧ
ᱦᱮᱸ ᱟᱸᱡᱚᱢ ᱧᱟᱢ ᱮᱫᱟᱞᱤᱧ ᱟᱞᱤᱧ ᱧᱟᱜ ᱨᱚᱲ ᱵᱤᱱ ᱟᱸᱡᱚᱢ ᱧᱟᱢ ᱮᱫᱟ
ᱦᱮᱞᱳ
ᱦᱮᱞᱳ
ᱦᱮᱸ ᱨᱚᱲ ᱵᱟᱵᱮᱱ ᱟᱸᱡᱚᱢ ᱫᱟ
ᱦᱮᱸ ᱟᱸᱡᱚᱢ ᱧᱟᱢ ᱮᱫᱟᱞᱤᱧ
ᱚ
ᱟᱹᱞᱤᱧ ᱧᱟᱜ ᱵᱤᱱ ᱟᱸᱡᱚᱢ ᱧᱟᱢ ᱦᱮᱸ ᱱᱟᱯᱟᱭ ᱜᱮᱭᱟᱞᱤᱧ
ᱦᱮᱸ ᱱᱤᱛᱚᱜ ᱟᱸᱡᱚᱢᱚᱜ ᱠᱟᱱᱟ
ᱟᱪᱪᱷᱟ ᱟᱪᱪᱷᱟ
ᱛᱟᱦᱞᱮ ᱪᱟᱥᱵᱟᱥ ᱠᱚ ᱚᱱᱛᱮ ᱦᱩᱭᱩᱜ ᱠᱟᱱᱟ ᱥᱮ ᱵᱟᱝ
ᱦᱮᱸ ᱪᱟᱥᱵᱟᱥ ᱠᱚᱫᱚ ᱟᱨᱚᱢᱵᱚ ᱟᱠᱟᱫ ᱜᱮᱭᱟ ᱠᱚ ᱢᱤᱫᱵᱟᱨ ᱟᱨ ᱫᱚᱢᱮ ᱫᱚ ᱮᱠᱷᱚᱱᱳ ᱟᱹᱣᱨᱤ ᱠᱚ ᱟᱨᱚᱢᱵᱚᱭᱟ ᱢᱮᱱᱠᱷᱟᱱ ᱟᱨᱚᱢᱵᱚ ᱫᱚᱠᱚ ᱟᱨᱚᱢᱵᱚ ᱟᱠᱟᱫ ᱜᱮᱭᱟ
ᱚ ᱟᱪᱪᱷᱟ
ᱟᱹᱵᱤᱱ ᱥᱮᱱ ᱫᱚ ᱪᱮᱫ ᱞᱮᱠᱟ
ᱦᱮᱸ ᱱᱚᱛᱮ ᱦᱚᱸ ᱢᱟᱱᱮ ᱦᱚᱞᱟ ᱠᱷᱚᱱ ᱠᱚ ᱨᱟᱦᱟᱼᱼ ᱨᱚᱦᱚᱭ ᱠᱚ ᱟᱨᱚᱢᱵᱚ ᱟᱠᱟᱫᱟ ᱡᱟᱦᱟᱸᱭᱟᱜ ᱛᱚᱞᱟ ᱠᱚ ᱠᱟᱹᱴᱤᱡ ᱵᱚᱲᱚᱣᱟᱠᱟᱱ ᱛᱟᱠᱚᱣᱟ ᱟᱨ ᱮᱠᱷᱚᱱᱚ ᱜᱮ ᱟᱹᱰᱤ ᱦᱚᱲᱟᱜ ᱛᱚᱞᱟ ᱠᱚ ᱟᱹᱣᱨᱤ ᱵᱚᱲᱚᱜᱼᱟ ᱛᱟᱦᱞᱮ ᱩᱱᱠᱩ ᱫᱚ ᱮᱠᱷᱚᱱᱚ ᱟᱹᱨᱤ ᱠᱚ ᱟᱨᱚᱢᱵᱚᱭᱟ
ᱚ ᱟᱪᱪᱷᱟ ᱟᱪᱪᱷᱟ
ᱛᱟᱦᱚᱞᱮ ᱥᱮᱨᱢᱟ ᱫᱟᱜ ᱛᱮᱯᱮ ᱨᱚᱦᱚᱭ ᱜᱮᱭᱟ ᱥᱮ ᱚᱸᱰᱮ ᱥᱮᱰᱰᱳ ᱠᱚ ᱢᱮᱱᱟᱜ ᱜᱮᱭᱟ ᱯᱟᱢᱯ ᱢᱤᱱᱤ ᱠᱚ
ᱥᱮᱨᱢᱟ ᱫᱟᱜ ᱛᱮᱦᱚᱸᱞᱮ ᱨᱚᱦᱚᱭ ᱜᱮᱭᱟ ᱱᱤᱭᱟᱹ ᱥᱚᱢᱚᱭ ᱫᱚ ᱦᱩᱭᱩᱜ ᱠᱟᱱᱟ ᱥᱮᱨᱢᱟ ᱫᱟᱜ ᱛᱮ ᱟᱨ ᱵᱟᱝᱠᱷᱟᱱ ᱫᱚ ᱦᱩᱭᱩᱜ ᱠᱟᱱᱟ ᱢᱤᱱᱤᱠ ᱠᱚᱦᱚᱸ ᱢᱮᱱᱟᱜ ᱜᱮᱭᱟ ᱥᱮᱞᱳ ᱠᱚᱦᱚᱸ ᱢᱮᱱᱟᱜ ᱜᱮᱭᱟ᱾ ᱟᱨ ᱜᱟᱰᱟ ᱦᱚᱸ ᱢᱮᱱᱟᱜ ᱜᱮᱭᱟ ᱥᱩᱨ ᱨᱮ ᱦᱮᱸ
ᱛᱟᱦᱚᱞᱮ ᱢᱟᱱᱮ ᱥᱮᱨᱢᱟ ᱛᱤᱱᱵᱟᱨ ᱦᱩᱲᱩ ᱯᱮ ᱨᱚᱦᱚᱭ ᱜᱮᱭᱟ
ᱥᱮᱨᱢᱟ ᱨᱮᱫᱚ ᱵᱟᱨ ᱫᱷᱟᱣ ᱠᱚ ᱨᱚᱦᱚᱭ ᱜᱮᱭᱟ᱾
ᱟᱪᱪᱷᱟ ᱟᱨ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ᱾
ᱥᱚᱵᱽᱡᱤ ᱫᱚ ᱚᱱᱟ ᱚᱲᱟᱜ ᱡᱚᱢ ᱞᱟᱹᱜᱤᱫ ᱜᱮᱠᱚ ᱪᱟᱥ ᱵᱟᱲᱟᱭ ᱜᱮᱭᱟ᱾ ᱟᱨ ᱡᱟᱦᱟᱸ ᱦᱩᱭᱩᱜ ᱠᱟᱱᱟ ᱠᱩᱫᱽᱨᱤ ᱠᱚ ᱦᱚᱛᱚᱫ ᱯᱩ ᱯᱩᱨᱟᱹᱭ ᱠᱚ ᱦᱮᱸ ᱚᱱᱠᱟ ᱚᱲᱟᱜ ᱡᱚᱢ ᱞᱟᱹᱜᱤᱫ ᱜᱮᱠᱚ ᱮᱢ ᱵᱟᱲᱟᱭ ᱜᱮᱭᱟ᱾
ᱟᱹᱵᱮᱱ ᱥᱮᱫ ᱫᱚ ᱪᱮᱫ ᱞᱮᱠᱟ?
ᱦᱮᱸ ᱥᱚᱵᱽᱡᱤ ᱠᱚ ᱢᱟᱱᱮ ᱥᱤᱡᱤᱱ ᱨᱮ ᱡᱟᱦᱟ ᱡᱟᱦᱟ ᱥᱚᱵᱽᱡᱤ ᱠᱚ ᱧᱟᱢᱚᱜᱼᱟ ᱚᱱᱟ ᱡᱷᱚᱛᱚ ᱜᱮ ᱨᱚᱦᱚᱭ ᱦᱩᱭᱩᱜ ᱜᱮᱭᱟ ᱱᱚᱛᱮ ᱫᱚ
ᱟᱪᱪᱷᱟ ᱟᱪᱪᱷᱟ
ᱛᱟᱯᱚᱨᱮ ᱥᱮᱞᱚ ᱠᱚᱦᱚᱸ ᱢᱮᱱᱟᱜ ᱜᱮᱭᱟ ᱯᱟᱢᱯ ᱠᱚ ᱢᱮᱱᱟᱜᱼᱟ ᱢᱚᱴᱚᱨ ᱠᱚ ᱟᱨ ᱠᱮᱱᱮᱞ ᱠᱮᱱᱮᱞ ᱫᱟᱜ ᱦᱚᱸᱞᱮ ᱧᱟᱢ ᱠᱩᱧ ᱧᱟᱢ ᱜᱮᱭᱟ
ᱟᱪᱪᱷᱟ ᱛᱟᱦᱚᱞᱮ ᱫᱟᱜ ᱨᱮᱭᱟᱜ ᱫᱟᱜ ᱨᱮᱭᱟᱜ ᱫᱚ ᱵᱟᱝ ᱮᱴᱠᱮᱴᱚᱲᱮ ᱜᱮᱭᱟ ᱛᱚ ᱛᱟᱦᱚᱞᱮ
ᱵᱟᱝ ᱫᱟᱜ ᱨᱮᱱᱟᱜ ᱫᱚ ᱥᱮᱨᱚᱠᱚᱢ ᱮᱴᱠᱮ ᱮᱴᱠᱮᱴᱚᱬᱮ ᱫᱚ ᱵᱟᱝ ᱦᱩᱭᱩᱜ ᱜᱮᱭᱟ᱾
ᱟᱪᱪᱷᱟ ᱟᱪᱪᱷᱟ
ᱛᱟᱦᱚᱞᱮ ᱟᱵᱤᱱ ᱫᱚ ᱵᱤᱨ ᱫᱤᱥᱚᱢ ᱥᱮ ᱵᱟᱡᱟᱨ ᱫᱤᱥᱚᱢ
ᱟᱹᱞᱤᱧ ᱫᱚ ᱵᱤᱨ ᱫᱤᱥᱚᱢ ᱜᱮ ᱦᱩᱭᱩᱜ ᱠᱟᱱᱟ᱾
ᱟᱪᱪᱷᱟ ᱛᱟᱦᱚᱞᱮ ᱱᱤᱭᱟᱹ ᱥᱤᱧ ᱫᱚ ᱫᱟᱜᱟᱭ ᱢᱟᱱᱮ ᱩᱫ ᱯᱷᱩᱴᱠᱟᱹ ᱠᱚ ᱚᱢᱚᱱᱚᱜ ᱠᱟᱱᱟ᱾
ᱦᱮᱸ ᱩᱫ᱿ ᱯᱟᱹᱴᱠᱟᱹ ᱠᱚᱠᱚ ᱚᱢᱚᱱᱚᱜ ᱚᱢᱚᱱᱚᱜ ᱠᱟᱱ ᱜᱮᱭᱟ ᱟᱹᱜᱩᱭᱮᱜ ᱠᱚᱜᱮᱭᱟ ᱠᱚ ᱵᱤᱨ ᱠᱷᱚᱱᱟᱜ᱾ ᱥᱩᱨ ᱜᱮᱭᱟᱞᱮ ᱵᱤᱨ ᱠᱚᱦᱚᱸ ᱦᱮᱸ
ᱟᱨ
ᱟᱹᱵᱤᱱ ᱫᱚ ᱵᱤᱨ ᱫᱤᱥᱚᱢ ᱥᱮ ᱵᱟᱡᱟᱨ ᱫᱤᱥᱚᱢ
ᱦᱮᱸ ᱟᱞᱤᱧ ᱦᱚᱸ ᱵᱤᱨ ᱫᱤᱥᱚᱢ ᱜᱮ
ᱟᱪᱪᱷᱟ ᱟᱪᱪᱷᱟ
ᱢᱟᱱᱮ ᱚᱲᱟᱜ ᱥᱩᱨ ᱠᱷᱚᱱ ᱜᱮ ᱵᱤᱨ ᱢᱮᱱᱟᱜᱼᱟ ᱠᱤᱪᱷᱩ ᱥᱟᱹᱜᱤᱧ ᱨᱮᱜᱮ
ᱚ ᱟᱪᱪᱷᱟ ᱟᱪᱪᱷᱟ
ᱢᱟᱱᱮ ᱱᱚᱛᱮ ᱟᱹᱰᱤ ᱡᱟᱹᱥᱛᱤ ᱜᱮᱠᱚ ᱚᱢᱱᱚᱜ ᱠᱟᱱᱟ ᱯᱩᱴᱠᱟᱹ ᱠᱚ
ᱚ ᱛᱟᱦᱚᱞᱮ ᱯᱩᱴᱠᱟᱹ ᱠᱚᱫᱚ ᱵᱤᱱ ᱡᱚᱢ ᱵᱟᱲᱟ ᱠᱮᱫ ᱠᱚᱜᱮᱭᱟ?
ᱦᱮᱸ ᱡᱚᱢ ᱵᱟᱲᱟ ᱦᱩᱭ ᱠᱟᱱᱟ। ᱛᱟᱨᱯᱚᱨᱮ ᱟᱹᱰᱤ ᱦᱚᱲ ᱦᱚᱭᱛᱚ ᱱᱤᱭᱟᱹ ᱥᱤᱡᱤᱱ ᱨᱮ ᱠᱟᱹᱢᱤ ᱵᱟᱹᱱᱩᱜ ᱛᱟᱠᱚᱣᱟ ᱩᱱᱠᱩ ᱫᱚ ᱢᱟᱱᱮ ᱥᱟᱨᱟ ᱫᱤᱱ ᱜᱮ ᱢᱟᱱᱮ ᱵᱤᱨ ᱨᱮᱠᱚ ᱛᱟᱦᱮᱱ ᱠᱟᱱᱟ ᱥᱮᱛᱟᱜ ᱠᱚ ᱪᱟᱞᱟᱜ ᱠᱟᱱᱟ ᱥᱮ ᱱᱚᱴᱟ ᱫᱚᱥᱴᱟ ᱠᱚ ᱦᱤᱡᱩᱜ ᱠᱟᱱᱟ᱾ ᱛᱚᱠᱷᱚᱱ ᱥᱮᱭ ᱫᱟᱠᱟ ᱡᱚᱢ ᱠᱟᱛᱮ ᱟᱵᱟᱨ ᱠᱚ ᱪᱟᱞᱟᱜ ᱠᱟᱱᱟ ᱥᱮᱭ ᱢᱟᱡᱟᱱ ᱠᱚ ᱦᱤᱡᱩᱜ ᱠᱟᱱᱟ᱾
ᱯᱩᱴᱠᱟᱹ ᱠᱚᱫᱚ ᱛᱟᱦᱚᱞᱮ ᱠᱚ ᱟᱠᱷᱨᱤᱧ ᱵᱟᱲᱟᱭᱮᱫ ᱠᱚᱜᱮᱭᱟ? ᱥᱮ ᱚᱲᱟᱜ ᱠᱚᱨᱮ ᱜᱮ ᱥᱮ ᱟᱪᱪᱷᱟ
ᱟᱠᱷᱟᱱ ᱩᱱᱠᱩ ᱫᱚᱠᱚ ᱟᱠᱷᱨᱤᱧᱮᱫ ᱠᱚᱣᱟ ᱵᱮᱥᱤ ᱜᱮ ᱵᱮᱥᱤᱨ ᱵᱷᱟᱜᱽ ᱟᱠᱷᱨᱤᱧᱮᱫ ᱠᱚᱣᱟ ᱠᱚ
ᱟᱪᱪᱷᱟ
ᱛᱟᱯᱚᱨᱮ ᱫᱟᱢ ᱦᱚᱸ ᱵᱷᱟᱜᱮ ᱛᱟᱦᱮᱜ ᱠᱟᱱᱟ᱾
ᱦᱮᱸ ᱦᱮᱸ
ᱢᱟᱱᱮ ᱛᱟᱦᱚᱞᱮ ᱟᱯᱮ ᱚᱱᱛᱮ ᱪᱮᱫ ᱪᱮᱫ ᱩᱫᱽ ᱠᱚ ᱚᱢᱚᱱᱚᱜ ᱜᱮᱭᱟ?
ᱟᱸ ᱤᱫᱽ ᱢᱟ ᱟᱹᱰᱤ ᱨᱚᱠᱚᱢ ᱜᱮ ᱚᱢᱚᱱ ᱚᱢᱚᱱᱚᱜ ᱜᱮᱭᱟ ᱟᱫᱚ ᱦᱟᱸᱜ ᱟᱸ ᱵᱟᱞᱤ ᱩᱫᱽ ᱛᱟᱯᱚᱨ ᱵᱩᱱᱩᱢ ᱩᱫᱽ ᱟᱨ ᱟᱨ ᱦᱩᱭᱩᱜ ᱠᱟᱱᱟ ᱥᱟᱜᱟᱫ ᱩᱫᱽ
ᱟᱪᱪᱷᱟ
ᱢᱚᱛᱟᱢ ᱩᱫᱽ ᱠᱚ ᱢᱚᱛᱟᱢ ᱤᱫᱽ ᱛᱚᱨᱢᱟᱞ ᱩᱫᱽ
ᱟᱪᱪᱷᱟ
ᱦᱩᱸ
ᱢᱚᱛᱟᱢ ᱳᱫ ᱫᱚ ᱱᱤᱭᱟᱹ ᱥᱤᱡᱤᱱ ᱫᱚ ᱵᱟᱝ ᱚᱢᱚᱱᱚᱜ ᱜᱮᱭᱟ ᱛᱚ?
ᱩᱱᱟᱹᱜ ᱫᱚ ᱵᱟᱝ ᱵᱟᱝ ᱚᱱᱟ ᱫᱚ ᱱᱤᱭᱟᱹ ᱥᱚᱢᱚᱭ ᱫᱚ ᱵᱟᱭ ᱦᱩᱭᱩᱜ ᱜᱮᱭᱟ।
ᱟᱪᱪᱷᱟ
ᱦᱮᱸ
ᱟᱞᱮ ᱥᱮᱫ ᱦᱚᱸ ᱚᱱᱟ ᱛᱚᱨᱢᱟᱞ ᱠᱚ ᱚᱢᱚᱱᱚᱜ ᱠᱟᱱ ᱜᱮᱭᱟ, ᱛᱟᱯᱚᱨᱮ ᱯᱟᱴᱠᱟ ᱳᱫ ᱠᱚ, ᱛᱟᱯᱚᱨᱮ ᱢᱩᱪᱤ ᱠᱟᱴᱟ ᱠᱚ ᱢᱟᱴ ᱠᱚᱨᱮ ᱧᱟᱢᱚᱜ ᱜᱮᱭᱟ ᱾
ᱦᱮᱸ ᱦᱮᱸ ᱦᱮᱸ
ᱵᱩᱱᱩᱢ ᱳᱫ ᱠᱚᱦᱚᱸ ᱧᱟᱢᱚᱜ ᱜᱮᱭᱟ।
ᱟᱪᱪᱷᱟ ᱟᱪᱪᱷᱟ ᱛᱟᱦᱚᱞᱮ ᱪᱮᱫ ᱠᱚ ᱳᱫ ᱠᱚᱵᱤᱱ ᱡᱚᱢ ᱵᱟᱲᱟ ᱠᱮᱫᱟ ᱱᱤᱭᱟᱹ ᱥᱚᱢᱚᱭ ᱫᱚ?
ᱞᱮᱭ ᱵᱤᱱ
ᱞᱟᱹᱭ ᱫᱟᱞᱤᱧ ᱪᱮᱫ ᱳᱫ ᱠᱚᱵᱤᱱ ᱡᱚᱢ ᱵᱟᱲᱟ ᱠᱮᱫᱟ ᱱᱤᱭᱟᱹ ᱥᱚᱢᱚᱭ ᱫᱚ ᱛᱟᱦᱚᱞᱮ?
ᱵᱟᱝ ᱟᱸᱡᱚᱢᱚᱜ ᱠᱟᱱᱟ? ᱦᱮᱞᱳ ᱟᱸᱡᱚᱢ ᱧᱟᱢ ᱫᱟᱵᱤᱱ? ᱦᱮᱞᱳ ᱦᱮᱞᱳ ᱨᱚᱲ ᱵᱤᱱ ᱟᱸᱡᱚᱢ ᱧᱟᱢ ᱮᱫᱟ‌? ᱦᱮᱞᱳ